ᱦᱮᱞᱳ ᱵᱟᱭ ᱧᱟᱢᱚᱜ ᱠᱟᱱᱟ
ᱦᱮᱸ ᱟᱡᱚᱢᱚ-ᱜ ᱠᱟᱱᱟ ᱾
ᱟᱨ
ᱫᱚ
ᱪᱮᱫ ᱠᱚᱯᱮ ᱪᱤᱠᱟᱹ ᱵᱟᱲᱟᱭᱮᱫᱟ?
ᱲᱟ ᱠᱚᱨᱮ ᱢᱮ ᱜᱚᱲᱟ ᱦᱩᱭ ᱠᱟᱱᱟ
ᱠᱟᱹᱢᱤ ᱠᱟᱡᱦ ᱱᱤᱭᱟᱹ ᱜᱷᱟᱹᱨᱤᱡ ᱫᱚ ᱵᱟᱹᱱᱩᱜᱼᱟ
ᱦᱮᱸ ᱟᱹᱰᱤ ᱨᱚᱲ ᱟᱥᱛᱮ ᱟᱥᱛᱮ ᱟᱸᱡᱚᱢᱚᱜ ᱠᱟᱱ ᱫᱚ ᱾ ᱞᱟᱹᱭᱫᱟᱹᱧ ᱡᱮ ᱟᱹᱰᱤ ᱨᱚᱲ ᱟᱥᱛᱮ ᱟᱥᱛᱮ ᱟᱸᱡᱚᱢᱚᱜ ᱠᱟᱱ ᱛᱟᱢᱟ ᱦᱮᱸ
ᱟᱨ ᱱᱤᱛᱚᱜ ᱟᱸᱡᱚᱢᱚᱜ ᱠᱟᱱᱟ ᱛᱚ
ᱦᱮᱸ ᱦᱮᱸ ᱵᱟᱝ ᱜᱟᱱᱚᱜᱼᱟ ᱪᱮ ᱠᱚᱯᱮ ᱪᱤᱠᱟᱹ ᱵᱟᱲᱟᱭ ᱮᱫᱟ
ᱦᱮᱸ ᱟᱞᱮ ᱦᱚᱸ ᱱᱤ ᱠᱷᱟᱹᱨᱤ ᱫᱚ ᱚᱲᱟᱜ ᱨᱮᱜᱮ᱾
ᱦᱮᱸ
ᱩ ᱛᱚᱞᱟ ᱠᱚᱞᱮ ᱜᱤᱨᱤᱡ ᱦᱮᱸ ᱛᱚᱞᱟ ᱠᱚ ᱵᱟᱞᱮ ᱜᱤᱰᱤ ᱠᱩᱰᱟᱹᱣ ᱟᱠᱟᱫᱟ ᱚᱫᱷᱮᱠ ᱞᱮ ᱜᱤᱰᱤ ᱠᱟᱫᱟ ᱚᱫᱷᱮᱠ ᱫᱚᱚᱢ ᱵᱟᱹᱠᱤ ᱢᱮᱱᱟᱜ ᱜᱮᱭᱟ ᱜᱷᱩᱴᱩ ᱠᱚᱨᱮ ᱫᱚ ᱟᱹᱰᱤ ᱜᱤᱲᱤᱭᱟ᱾
ᱦᱩᱸ
ᱟᱯᱮ ᱫᱚ ᱜᱤᱰᱤ ᱠᱩᱲᱟᱹᱣ ᱜᱮᱛᱟᱯᱮ?
ᱦᱮᱸ ᱦᱮᱸ ᱜᱤᱲᱤ ᱠᱩᱲᱟᱹ ᱦᱩᱭ ᱠᱟᱱᱟ ᱱᱚᱜᱼᱚᱭ ᱛᱮᱦᱮᱧᱚᱜ᱾
ᱛᱮᱦᱤᱱ ᱫᱚ ᱱᱚᱝᱠᱟ ᱨᱤᱢᱤᱞ ᱨᱤᱢᱤᱞᱟᱜᱫᱟ ᱛᱟᱦᱚᱞᱮ ᱟᱯᱮᱥᱮᱫ ᱫᱟᱜ ᱫᱟᱭ ᱥᱮ ᱨᱤᱢᱤᱞ ᱠᱟᱫᱟᱭ?
ᱵᱟᱝ ᱜᱮ ᱫᱟᱜ ᱫᱚ ᱦᱚᱞᱟ ᱱᱚᱜ ᱮ ᱫᱟᱜᱮᱫ ᱛᱟᱸᱷᱤ ᱛᱮᱦᱮᱧ ᱫᱚ, ᱱᱤᱡᱩᱢ ᱟᱠᱟᱫ ᱛᱟᱭᱟ ᱟᱨᱠᱤ ᱴᱷᱟᱱᱰᱟ ᱴᱷᱟᱱᱰᱟ ᱠᱤ ᱚᱭᱟ. ᱨᱫᱟᱨ ᱵᱩᱡᱷᱟᱹᱜ ᱠᱟᱱᱟ᱾
ᱫᱟᱜ ᱫᱚ ᱵᱟᱭ ᱫᱟᱜ ᱫᱟ ᱾
ᱦ ᱟᱯᱮ ᱥᱮᱫ ᱫᱚ ᱫᱟᱜ ᱫᱟᱭ ᱥᱮ ᱵᱟ?
ᱦᱮᱸ ᱥᱮᱛᱟᱜ ᱵᱮᱲᱟ ᱫᱟᱜ ᱮᱫ ᱛᱟᱦᱮᱸᱜ ᱠᱟᱴᱤ ᱟᱨ ᱱᱤᱛᱚᱜ ᱫᱚ ᱵᱟᱭ ᱫᱟᱜ ᱛᱟᱦᱮᱸᱜ ᱜᱟᱯᱟ ᱛᱚ ᱟᱢᱵᱟᱵᱚᱛᱤ ᱛᱟᱦᱚᱞᱮ ᱠᱟᱱᱴᱷᱟᱲ ᱠᱷᱟᱹᱡᱟᱹᱲᱤ ᱠᱚᱯᱮ ᱠᱤᱨᱤᱧᱟᱱᱮᱜᱼᱟ ᱥᱮ ᱵᱟᱝ?
ᱦᱮᱸ ᱚᱱᱟ ᱠᱚᱨᱮ ᱠᱤᱨᱤᱧ ᱦᱩᱭ ᱠᱟᱱᱟ
ᱦᱮᱸ ᱟᱯᱮ ᱫᱚ ᱫᱟᱨᱮ ᱢᱮᱱᱟᱜ ᱛᱟᱯᱮᱭᱟ ᱥᱮ ᱠᱤᱨᱤᱧ ᱜᱮᱭᱟ ᱯᱮ ᱞᱟᱹᱭᱫᱟᱹᱧ ᱡᱮ ᱟᱯᱮ ᱫᱚ ᱫᱟᱨᱮ ᱢᱮᱱᱟᱜ ᱛᱟᱯᱮ? ᱯᱮᱭᱟ ᱥᱮ ᱠᱤᱨᱤᱧ ᱜᱮᱭᱟ ᱯᱮ?
ᱵᱟᱝ ᱟᱞᱮᱭᱟᱜ ᱫᱟᱲᱮ ᱢᱮᱱᱟᱜ ᱛᱟᱞᱮᱭᱟ ᱫᱟᱲᱮ ᱢᱮᱱᱟᱜ ᱛᱟᱞᱮᱭᱟ ᱠᱟᱱᱴᱷᱟᱲ ᱫᱟᱲᱮ ᱢᱮᱱᱟᱜ ᱛᱟᱞᱮᱭᱟ
ᱟᱞᱮ ᱫᱚ ᱠᱤᱨᱤᱧ ᱦᱩᱭᱩᱜ ᱜᱮᱛᱟᱞᱮᱭᱟ ᱫᱟᱨᱮ ᱱᱟᱲᱮ ᱵᱟᱹᱱᱩᱜ ᱛᱟᱞᱮᱭᱟ ᱾
ᱩᱸ ᱫᱟᱲᱮ ᱢᱮᱱᱟᱜ ᱛᱟᱞᱮᱭᱟ ᱟᱞᱮ ᱞᱟᱜ ᱞᱮ ᱫᱚᱦᱚ ᱟᱠᱟᱫᱟ ᱛᱟᱯᱚᱨᱮᱞᱮ ᱟᱠᱷᱨᱤᱧ ᱠᱮᱫᱟ ᱾
ᱦᱩᱸ ᱢᱟᱨᱟᱝ ᱢᱟᱨᱟᱝ ᱥᱮ ᱠᱟᱹᱴᱤᱡ ᱠᱟᱹᱴᱤᱡ ᱡᱚ ᱠᱟᱱ ᱛᱟᱯᱭᱟ?
ᱦᱮᱸ ᱟᱫᱚ ᱡᱚᱛᱚ ᱠᱚᱫᱚ ᱵᱟᱝ ᱥᱚᱢᱟᱱᱟ ᱚᱠᱟ ᱠᱚᱫᱚ ᱢᱟᱲᱟᱝ ᱜᱮ ᱡᱚ ᱠᱟᱱᱟ ᱟᱨ ᱚᱠᱟ ᱠᱚᱫᱚ ᱦᱚᱯᱚᱱ ᱜᱮᱭᱟ ᱾
ᱦ ᱦᱮᱸ ᱱᱟᱯᱮ ᱥᱮ ᱪᱮᱠᱟ ᱠᱚ ᱢᱟᱱᱟ ᱜ ᱜᱮᱭᱟ ᱟᱵᱟᱵᱩᱛᱮ?
ᱦᱮᱸ ᱟᱞᱮ ᱥᱮᱫ ᱵᱷᱟᱹᱜᱮ ᱜᱮᱠᱚ ᱢᱟᱱᱟᱣᱟ ᱾ ᱟᱢᱵᱟᱵᱚᱛᱤ ᱫᱚ
ᱡᱚᱢ ᱵᱟᱲᱟ ᱫᱚ ᱦᱩᱭᱱᱟ?
ᱦᱮᱸ ᱫᱟᱠᱟ ᱠᱚᱫᱚ ᱡᱚᱢ ᱦᱩᱭ ᱠᱟᱱᱟ ᱥᱮᱛᱟᱜ ᱫᱚ, ᱛᱤᱠᱤᱱ ᱫᱚ ᱟᱣᱨᱤ
ᱟᱯᱮ, ᱡᱚᱢ ᱵᱟᱲᱟ ᱠᱮᱫᱟ ᱯᱮ?
ᱵᱟᱝ ᱟᱹᱣᱨᱤ ᱡᱚᱢ ᱵᱟᱲᱟᱭ ᱦᱩᱭᱩᱜ ᱜᱮᱭᱟ᱾
ᱚᱸ ᱟᱞᱮ ᱫᱚᱞᱮ ᱡᱚᱢ ᱠᱟᱫᱟ ᱥᱮᱛᱟᱜ ᱫᱚ ᱛᱟᱯᱚᱨᱮ ᱟᱯᱮ ᱥᱮᱫ ᱫᱚ ᱪᱮᱫᱠᱟ?
ᱟᱞᱮ ᱥᱮᱫ ᱪᱮᱫᱠᱟ?
ᱟᱯᱮ ᱥᱮ
ᱵᱟᱝ ᱟᱸᱡᱚᱢᱚᱜ ᱠᱟᱱᱟ ᱠᱟᱴᱟ ᱠᱟᱴᱟ ᱟᱸᱡᱚᱢᱚᱜ ᱠᱟᱱ ᱛᱟᱢᱟ
ᱟᱢᱵᱟᱵᱚᱛᱤ ᱪᱮᱫᱠᱟ ᱠᱚ ᱢᱟᱱᱟᱣ ᱛᱟᱦᱚᱞᱮ ᱟᱯᱮ ᱥᱮᱫ? ᱠᱷᱟᱱ ᱛᱷᱟᱨ ᱠᱷᱟᱹᱡᱟᱹᱲᱤ ᱥᱮ ᱩᱞ ᱠᱚᱯᱮ ᱠᱤᱨᱤᱧᱟ?
ᱦᱚᱸ ᱡᱷᱚᱛᱚ ᱜᱮ ᱠᱟᱱᱴᱷᱟᱲ ᱠᱷᱟᱹᱡᱟᱹᱲᱤ ᱦᱚᱸ ᱩᱞ ᱠᱚᱦᱚᱸ ᱠᱚ ᱠᱤᱨᱤᱧ ᱟᱹᱜᱩᱭ ᱜᱮᱭᱟ ᱠᱚ᱾ ᱚ
ᱛᱟᱞᱦᱮ ᱪᱮᱫ ᱯᱮ ᱵᱚᱸᱜᱟᱭᱟ ᱩᱞ ᱥᱮ?
ᱛᱟᱦᱚᱞᱮ ᱥᱟᱢᱱᱮ ᱛᱤᱨᱤᱥᱟ ᱡᱩᱱ ᱦᱤᱡᱩᱜ ᱠᱟᱱᱟ ᱪᱮᱫᱠᱟ ᱠᱚ ᱢᱟᱱᱟᱣ ᱜᱮᱭᱟ ᱟᱯᱮ ᱥᱮᱫ?
ᱦᱩᱸ ᱵᱷᱟᱭ ᱠᱚ ᱢᱟᱱᱟᱣᱟ ᱦᱩᱸ ᱩᱱ ᱦᱤᱞᱳᱜ ᱫᱚ ᱪᱩᱞᱦᱟᱹ ᱵᱩᱞᱦᱟᱹ ᱵᱚᱱᱫᱚ ᱫᱟᱠᱟ ᱢᱟᱠᱟ ᱵᱟᱞᱮ ᱤᱥᱤᱱᱟ ᱜᱮᱡ ᱜᱩᱨᱤᱡ ᱠᱮᱫᱟ ᱞᱮ ᱟᱨ ᱞᱮ ᱪᱟᱞᱟᱣᱱᱟ ᱛᱟᱯᱚᱨᱮ ᱚᱱᱟ ᱠᱚ ᱡᱚᱛᱚ ᱯᱩᱡᱟᱹ ᱯᱟᱥᱟ ᱦᱩᱭ ᱞᱮᱱ ᱠᱷᱟᱱ ᱟᱫᱚ ᱫᱟᱠᱟ ᱠᱚᱞᱮ ᱪᱚᱸᱫᱟᱭᱟ ᱚᱱᱟ ᱞᱟᱦᱟ ᱫᱚ ᱵᱟᱞᱮ ᱪᱚᱸᱫᱟᱭᱟ᱾
ᱦᱩᱸ ᱱᱚᱛᱮ ᱦᱚ ᱚᱱᱠᱟ ᱜᱮ
ᱛᱟᱯᱚᱨᱮ ᱟᱨ ᱛᱟᱨᱟᱥᱤᱧ ᱵᱮᱟᱨ ᱟᱨᱦᱚᱸ ᱞᱟᱜᱽᱲᱮ ᱞᱮ ᱮᱱᱮᱡᱼᱟ, ᱦᱮᱸ ᱞᱟᱸᱜᱽᱲᱮ ᱞᱮ ᱮᱱᱮᱡᱼᱟ
ᱦᱩᱸ ᱵᱟᱜᱤ
ᱞᱟᱜᱽᱲᱮ ᱠᱚᱞᱮ ᱮᱱᱮᱡᱼᱟ ᱦᱩᱸ ᱟᱯᱮᱥᱮᱫ ᱮᱱᱮᱡ ᱵᱟᱲᱟᱭ ᱜᱮᱭᱟ ᱠᱚ ᱥᱮ ᱵᱟᱝ?
ᱦᱮᱸ ᱦᱮᱸ ᱟᱨ ᱚᱱᱟ ᱵᱟᱫᱽ ᱛᱮ ᱡᱟᱦᱟᱱᱟᱜ ᱠᱷᱮᱞ ᱢᱮᱞ ᱵᱟᱠᱚ ᱫᱚᱦᱚᱭ ᱜᱮᱭᱟ? ᱡᱮᱢᱚᱱ ᱪᱤᱭᱟᱹᱨ ᱠᱷᱮᱞ ᱚᱱᱠᱟᱱᱟᱜ ᱢᱤᱭᱩᱡᱤᱠᱮᱞ ᱪᱮᱭᱟᱨ ᱢᱳᱢᱵᱟᱛᱤ ᱫᱷᱚᱨᱟ ᱢᱳᱢᱵᱚᱛᱤ ᱫᱷᱚᱨᱟᱣ
ᱦᱮᱸ ᱚᱱᱟ ᱡᱚᱛᱚᱢ ᱠᱷᱮᱞ ᱠᱚ ᱫᱚᱦᱚᱭᱟ ᱚᱱᱟ ᱠᱷᱮᱞ ᱪᱟᱵᱟ ᱞᱮᱱᱠᱷᱟᱡ ᱟᱫᱚ ᱞᱟᱜᱽᱲᱮ ᱮᱱᱮᱡ ᱠᱚ ᱦᱩᱭᱩᱜᱼᱟ
ᱟᱯᱮᱥᱮᱫ ᱫᱚ ᱪᱮᱫᱠᱟ ᱵᱤᱨ ᱴᱟᱭᱤᱯ ᱠᱤ ᱵᱟᱡᱟᱨ ᱴᱟᱭᱤᱯ ᱚᱲᱟᱜ?
ᱦᱩᱸ ᱟᱞᱮᱫᱚ ᱵᱮᱥᱤ ᱵᱤᱨ ᱵᱟᱝ ᱟᱨ ᱵᱮᱥᱤ ᱵᱟᱡᱟᱨ ᱦᱚᱸ ᱵᱟᱝ
ᱦᱩᱸ ᱚᱱᱟ ᱠᱚᱫᱚ ᱨᱮᱜᱮ ᱢᱮᱱᱟᱜ ᱜᱮᱭᱟ ᱚ ᱛᱟᱦᱚᱞᱮ ᱚᱱᱛᱮ ᱥᱟᱠᱟᱢ ᱠᱚ ᱦᱮᱴᱮᱡ ᱜᱮᱭᱟ? ᱦᱮᱴᱮᱡ ᱠᱟᱛᱮ ᱟᱠᱷᱨᱤᱧ ᱵᱟᱲᱟᱭ ᱜᱮᱭᱟ ᱠᱚᱛᱚ
ᱦᱮᱸ ᱥᱟᱠᱟᱢ ᱠᱚᱫᱚᱞᱮ ᱦᱮᱴᱮᱡ ᱜᱮᱭᱟ
ᱟᱨ ᱪᱟᱥ ᱵᱟᱥ ᱠᱚ ᱪᱮᱫᱠᱟ ᱦᱩᱭᱩᱜᱼᱟ ᱛᱟᱦᱚᱞᱮ?
ᱥᱟᱠᱟᱢ ᱞᱮ ᱦᱮᱴᱮᱡᱟ ᱥᱟᱠᱟᱢ ᱦᱮᱴᱮᱡ ᱠᱟᱛᱮᱫ ᱢᱟᱱᱮ ᱥᱟᱺᱜᱤᱧ ᱫᱚ ᱟᱠᱷᱨᱤᱧ ᱫᱚ ᱵᱟᱞᱮ ᱤᱫᱤᱭᱟ ᱥᱩᱨ ᱠᱚᱨᱮ ᱜᱮᱞᱮ ᱟᱠᱷᱨᱤᱧᱟ ᱜᱟᱹᱰᱤ ᱦᱤᱡᱩᱜᱼᱟ ᱜᱟᱹᱰᱤ ᱛᱮᱞᱮ ᱟᱠᱠᱷᱨᱤᱧᱟ ᱛᱟᱨᱯᱚᱨᱮ ᱡᱟᱦᱟᱸᱭ ᱯᱟᱛᱨᱟ ᱠᱟᱛᱮᱫ ᱢᱮᱱᱟᱜ ᱛᱟᱠᱚᱣᱟ
ᱦᱩᱸ ᱦᱩᱸ ᱦᱩᱸ ᱟᱨ ᱜᱮᱭᱟ ᱛᱟᱦᱚᱞᱮ ᱪᱟᱥᱵᱟᱥ ᱠᱚ ᱪᱮᱠᱟ ᱦᱩᱭᱩᱜ ᱜᱮᱭᱟ ᱵᱟᱨ ᱥᱤᱡᱤᱱ ᱵᱟᱨ ᱥᱤᱡᱤᱱ ᱥᱮ ᱢᱤᱫ ᱥᱤᱡᱤᱱ
ᱦᱮᱸ ᱪᱟᱥᱵᱟᱥ ᱵᱚᱞᱛᱮ ᱵᱟᱨᱫᱷᱟᱣ ᱦᱩᱭᱩᱜᱼᱟ ᱫᱷᱚᱨᱚᱱ ᱢᱤᱫ ᱫᱷᱟᱣ ᱦᱩᱲᱩ ᱠᱚᱠᱚ ᱞᱮ ᱪᱟᱥᱟ ᱟᱨ ᱦᱚᱜᱼᱚᱭ ᱥᱟᱱ ᱵᱚᱸᱜᱟ
ᱦᱩᱸ
ᱢᱟᱹᱨᱤᱪ ᱠᱚ ᱟᱹᱞᱩ ᱠᱚᱞᱮ ᱨᱚᱦᱚᱭ ᱜᱮᱭᱟ ᱥᱚᱵᱽᱡᱤ ᱫᱚ ᱫᱚ ᱵᱟᱞᱮ ᱨᱚᱦᱚᱭᱟ ᱥᱟᱹᱜᱤᱧ ᱧᱚᱜ ᱟᱹᱠᱷᱨᱤᱧ ᱤᱫᱤ ᱦᱩᱭᱩᱜᱼᱟ ᱟᱫᱚ ᱚᱱᱟᱛᱮ ᱥᱟᱹᱜᱤᱧ ᱠᱚ ᱟᱠᱷᱨᱤᱧ ᱤᱫᱤ ᱦᱩᱭᱩᱜ ᱛᱮ ᱚᱱᱟ ᱥᱚᱵᱡᱤ ᱠᱚᱫᱚ ᱵᱟᱝᱞᱮ ᱨᱚᱦᱚᱭ ᱜᱮᱭᱟ
ᱦᱩᱸ ᱦᱮᱸ
ᱟᱯᱮᱥᱮᱫ ᱥᱚᱵᱽᱡᱤ ᱠᱚᱯᱮ ᱨᱚᱦᱚᱭᱟ ᱥᱮ ᱦᱩᱲᱩ ᱠᱚᱜᱮ
ᱵᱟᱝ ᱡᱷᱚᱛᱚ ᱜᱮ ᱨᱚᱦᱚᱭ ᱦᱩᱭᱩᱜ ᱜᱮᱭᱟ ᱟᱹᱞᱩ ᱠᱚ ᱵᱟᱫᱟᱢ ᱠᱚ ᱢᱟᱨᱤᱡ ᱠᱚ ᱥᱚᱵᱽᱡᱤ ᱠᱚᱦᱚᱸ ᱠᱚ ᱨᱚᱦᱚᱭ ᱜᱮᱭᱟ ᱠᱚ
ᱚ ᱥᱚᱵᱡᱤ ᱨᱚᱦᱚᱭ ᱫᱚᱯᱮ ᱚᱲᱟᱜ ᱡᱚᱢ ᱞᱟᱹᱜᱤᱫ ᱞᱟᱹᱜᱤᱫ ᱜᱮ ᱥᱮ ᱟᱹᱠᱷᱨᱤᱧ ᱠᱚᱯᱮ ᱤᱫᱤᱭᱟ
ᱡᱚᱛᱚ ᱦᱚᱲ ᱠᱚᱭᱮᱠ ᱫᱚ ᱚᱲᱟᱜ ᱡᱚᱢ ᱞᱟᱹᱜᱤᱫ ᱠᱚ ᱨᱚᱦᱚᱭ ᱡᱟᱱᱤᱡ ᱟᱨ ᱠᱚᱛᱮᱠ ᱫᱚ ᱟᱠᱷᱨᱤᱧ ᱠᱚ ᱤᱫᱤᱭᱟᱠᱚ ᱟᱨᱠᱤ ᱰᱷᱮᱨ ᱧᱚᱜ ᱠᱚ ᱨᱚᱦᱚᱭᱟ
ᱦᱮᱸ ᱛᱟᱦᱚᱞᱮ ᱦᱳᱲᱳ ᱫᱚ ᱢᱤᱫ ᱥᱟᱶᱛᱮ ᱜᱮᱯᱮ ᱨᱚᱦᱚᱭᱟ
ᱵᱟᱨ ᱥᱤᱡᱤᱱ ᱫᱚ ᱨᱚᱦᱚᱭ ᱜᱮᱭᱟᱞᱮ
ᱮᱢᱚᱱᱤᱡ
ᱦᱩᱸ
ᱦᱮᱸ ᱦᱳᱨᱳ ᱠᱚᱯᱮ ᱨᱚᱦᱚᱭᱟ ᱠᱟᱹᱢᱤᱱ ᱠᱚ ᱛᱮᱫ ᱥᱮ ᱟᱯᱮ ᱛᱮᱜᱮ ᱯᱮ ᱨᱚᱦᱚᱭ ᱛᱟᱯᱮᱭᱟ
ᱠᱟᱹᱢᱤᱱ ᱠᱚ ᱟᱛᱮᱫ ᱟᱫᱚ ᱰᱷᱮᱨ ᱜᱮᱭᱟ ᱛᱚ ᱛᱤᱡ
ᱦᱮᱸ ᱦᱮᱸ ᱛᱚ ᱫᱷᱮᱨᱟᱜ ᱫᱚ ᱟᱫᱚ ᱮᱠᱞᱟ ᱛᱮ ᱠᱤᱢ ᱨᱚᱦᱚᱭ ᱫᱟᱨᱮᱜ-ᱟ ᱠᱟᱹᱢᱤ ᱫᱚ ᱦᱩᱭᱩᱜ ᱜᱮᱭᱟ
ᱦᱮ ᱦᱩᱸ
ᱛᱟᱞᱦᱮ ᱪᱮᱫ ᱛᱮᱯᱮ ᱥᱤ ᱦᱚᱪᱚᱭᱟ ᱱᱟᱦᱮᱞ ᱛᱮ ᱥᱮ ᱜᱟᱹᱰᱤ ᱛᱮ
ᱜᱟᱹᱰᱤ ᱛᱮ ᱱᱟᱦᱮᱞ ᱛᱮ ᱯᱚᱛᱷᱚᱢ ᱟᱨᱠᱤ ᱚᱱᱮ ᱠᱩᱲᱭᱟᱹ ᱵᱷᱟᱸᱜᱟᱶ ᱞᱟᱹᱜᱤᱫ ᱱᱟᱦᱮᱞ ᱛᱮ ᱛᱟᱨᱯᱚᱨ ᱟᱫᱚ ᱜᱟᱹᱰᱤ ᱛᱮ ᱥᱤ ᱦᱩᱭᱩᱜ ᱜᱮᱭᱟ ᱵᱟᱝᱠᱷᱟᱱ ᱱᱟᱦᱮᱞ ᱛᱮᱦᱚᱸ ᱯᱩᱲᱭ ᱵᱷᱟᱸᱜᱟ ᱤᱭᱟᱹ ᱜᱟᱹᱰᱤ ᱛᱮᱦᱚᱸ ᱯᱩᱲᱭ ᱵᱷᱟᱸᱜᱟ ᱦᱩᱭᱩᱜ ᱜᱮᱭᱟ
ᱦᱮᱸ ᱢᱟᱱᱮ ᱜᱟᱹᱲᱤ ᱛᱮᱠᱷᱟᱱ ᱫᱚ ᱱᱟᱦᱮᱞ ᱱᱟᱦᱮᱞ ᱛᱤᱱᱟᱹᱜ ᱱᱟᱦᱮᱞ ᱮᱢ ᱠᱤᱨᱤᱧᱟ ᱚᱱᱟ ᱛᱮᱜᱮ ᱦᱩᱭᱩᱜᱼᱟ ᱜᱟᱹᱰᱤ ᱛᱮᱜᱮ
ᱦᱮᱸ ᱦᱮᱸ ᱦᱮᱸ ᱱᱟᱦᱮᱞ ᱛᱮ ᱟᱵᱟᱨ ᱟᱹᱰᱤ ᱱᱤ ᱡᱟᱞᱟ ᱦᱮᱸ ᱥᱮ ᱵᱟᱝ
ᱦᱮᱸ
ᱚ ᱜᱟᱲᱤ ᱛᱮᱜᱮ ᱠᱚ ᱥᱤ ᱦᱚᱪᱚᱭ ᱫᱟ ᱡᱚᱛᱚ ᱦᱚᱲᱜᱮ ᱱᱟᱦᱟᱨᱟ ᱠᱟᱛᱮ ᱦᱮᱸ ᱱᱟᱦᱮᱞ ᱦᱟᱛᱟᱣ ᱠᱟᱛᱮ ᱦᱚᱸ ᱜᱟᱹᱰᱤ ᱛᱮᱜᱮ ᱠᱚ ᱥᱤ ᱦᱚᱪᱚᱭ ᱫᱟ
ᱦᱩᱸ
ᱵᱟᱠᱚ
ᱱᱮᱴᱚᱣᱟᱨᱠ ᱮ ᱯᱨᱚᱵᱞᱮᱢ ᱛᱟᱢᱟ ᱢᱚᱱᱮ ᱦᱚᱭ
ᱚ ᱞᱟᱹᱭ ᱮᱜᱟᱧ ᱟᱯᱮ ᱥᱮᱫ ᱫᱚ ᱛᱟᱦᱚᱞᱮ ᱥᱟᱠᱟᱢ ᱫᱚ ᱵᱟᱠᱚ ᱦᱮᱴᱮᱡᱟ
ᱦᱮᱯᱮᱡ ᱜᱮᱭᱟ ᱠᱚ ᱾
ᱟᱪᱷᱟ - ᱟᱪᱷᱟ᱾ ᱫᱮᱞᱟ ᱾ ᱦᱩᱸ
ᱛᱟᱦᱚᱞᱮ ᱪᱮᱫ ᱞᱮᱠᱟ ᱢᱮᱱᱟᱜ ᱯᱮᱭᱟ᱾
ᱵᱷᱟᱹᱜᱤ ᱜᱮ ᱟᱯᱮ ᱪᱮᱫ ᱞᱮᱠᱟ ᱢᱮᱱᱟᱜ ᱯᱮᱭᱟ?
ᱦᱮᱸ ᱵᱷᱟ. ᱜᱤ ᱜᱮ ᱾ ᱟᱪᱷᱟ ᱾
ᱵᱟᱨᱼᱼ ᱪᱮᱫ ᱤᱥᱠᱩᱞ ᱠᱚ ᱛᱤᱱᱟ. ᱜᱟᱱ ᱥᱟᱺᱜᱤᱧᱟ, ᱚᱞ ᱪᱤᱠᱤ ᱤᱥᱠᱩᱞ ᱠᱚ ᱢᱮᱱᱟᱜ-ᱟ ᱥᱮ ᱵᱟᱝ ᱚᱱᱟ ᱥᱩᱨ ᱠᱚᱨᱮ ᱟᱯᱮ ᱥᱩᱨ ᱠᱚᱨᱮᱜ?
ᱦᱩᱸ ᱚᱞ ᱪᱤᱠᱤ ᱤᱥᱠᱩᱞ ᱫᱚ ᱥᱟᱺᱜᱤᱧ ᱜᱮᱭᱟ ᱟᱨ ᱮᱢᱱᱤ ᱤᱥᱠᱩᱞ ᱠᱚ ᱥᱩᱨ ᱜᱮᱭᱟ ᱟᱨ ᱚᱞ ᱪᱤᱠᱤ ᱤᱥᱠᱩᱞ ᱫᱚ ᱥᱟᱺᱜᱤᱧ ᱜᱮᱭᱟ ᱾
ᱦᱟᱭ ᱤᱥᱠᱩᱞ ᱠᱚ ᱥᱟᱺᱜᱤᱧ ᱜᱮᱭᱟ ᱥᱮ ᱥᱩᱨ ᱜᱮᱭᱟ.?
ᱦᱩᱸ ᱚᱱᱟ ᱠᱚᱫᱚ ᱥᱟᱺᱜᱤᱧ ᱜᱮᱭᱟ ᱯᱨᱟᱭᱢᱟᱨᱤ ᱤᱥᱠᱩᱞ ᱜᱮ ᱥᱩᱨ ᱜᱮᱭᱟ ᱵᱟᱠᱷᱟᱱ ᱫᱚ ᱦᱟᱭ ᱤᱥᱠᱩᱞ ᱫᱚ ᱥᱟᱺᱜᱤᱧ ᱜᱤᱭᱟ. ᱾ ᱚᱞ ᱪᱤᱠᱤ ᱤᱥᱠᱩᱞ ᱦᱚᱸ ᱥᱟᱺᱜᱤᱧ ᱾
ᱚᱸᱻ
ᱯᱮ ᱜᱮᱞ ᱠᱚᱛᱮ ᱪᱟᱥ ᱦᱩᱭᱩᱜᱼᱟ ᱾
ᱦᱩᱸᱻ ᱾ ᱦᱮᱸ
ᱵᱟᱹᱧ ᱟᱸᱡᱚᱢᱮᱫ ᱛᱟᱢᱟ ᱨᱚᱲ ᱠᱚ ᱵᱟᱸᱫᱚ?
ᱦᱮᱸ ᱱᱮᱴᱣᱟᱨᱠ ᱮ ᱯᱨᱳᱵᱽᱞᱮᱢ ᱮᱫ ᱛᱟᱢᱟ ᱟᱢᱟᱝ ᱜᱮ ᱪᱮᱫ ᱠᱷᱟᱸ- ᱠᱷᱚᱸᱭ ᱠᱷᱟᱸ- ᱠᱷᱚᱸᱭ ᱥᱟᱰᱮ ᱠᱟᱱᱟ ᱾
ᱩᱸᱻ ᱾